ᱦᱮᱸ ᱦᱮᱞᱳ ᱫᱤᱫᱤ ᱡᱚᱦᱟᱨ ᱜᱮ
ᱦᱮᱸ ᱡᱚᱦᱟᱨ ᱜᱮ ᱢᱟᱹᱭ
ᱦᱚᱸ
ᱪᱮᱫ ᱞᱮᱠᱟ?
ᱪᱮᱫ ᱞᱮᱠᱟ ᱦᱮᱸᱛᱚ ᱱᱚᱜ-ᱚᱭ ᱱᱤᱛᱚᱜ ᱫᱚ ᱦᱟᱸᱜ ᱵᱮᱥ ᱜᱮ ᱱᱤᱛᱚᱜ ᱫᱚ ᱦᱟᱸᱜ ᱵᱮᱥ ᱜᱮ ᱢᱮᱱᱟᱜ ᱠᱟᱫᱤᱧᱟ᱾
ᱟ ᱚᱲᱟᱜ ᱦᱚᱲ ᱠᱚᱫᱚ ᱪᱮᱫ ᱞᱮᱠᱟ ᱢᱮᱱᱟᱜ ᱠᱚᱣᱟ ᱵᱮᱥ ᱜᱮᱛᱚ?
ᱩ ᱚᱲᱟᱜ ᱦᱚᱲ ᱠᱚᱦᱚᱸ ᱱᱟᱜᱦ ᱱᱚᱜ-ᱚᱭ ᱱᱤᱛᱚᱜ ᱫᱚ ᱥᱟᱱᱟᱢ ᱦᱚᱲ ᱜᱮ ᱦᱟᱜ ᱱᱟᱯᱟᱭ ᱜᱮ ᱢᱮᱱᱟᱜ ᱠᱟᱜ ᱦᱚᱸ ᱟᱫᱚ ᱟᱯᱮ ᱚᱲᱟᱜ ᱦᱚᱲᱜᱮ ᱚᱠᱟ ᱞᱮᱠᱟ ᱢᱮᱱᱟᱜ ᱠᱟᱫ ᱠᱚᱣᱟ ᱞᱟᱹᱭ ᱞᱮᱠᱷᱟ ᱱᱮᱢ ᱵᱷᱟᱹᱜᱤ ᱠᱚᱜ-ᱟ
ᱟᱞᱮ ᱚᱲᱟᱜ ᱦᱚᱲ ᱦᱚᱸ ᱥᱟᱱᱟᱢ ᱜᱮ ᱵᱮᱥ ᱜᱮ ᱢᱮᱱᱟᱜ ᱠᱚᱣᱟ ᱤᱧ ᱦᱚᱸ ᱵᱮᱥ ᱜᱮ ᱢᱤᱱᱟᱹᱧᱟ᱾ ᱟᱫᱚ ᱚᱱᱛᱮ ᱪᱟᱥ ᱠᱟᱢᱤ ᱠᱚᱫᱚ ᱚᱠᱟᱞᱮᱠᱟ ᱮᱛᱚᱦᱚᱵ ᱮᱱᱟ ᱥᱮ ᱵᱟᱝ?
ᱪᱟᱥ ᱠᱟᱹᱢᱤ ᱠᱚᱫᱚ ᱦᱟᱸᱜ ᱱᱚᱜ-ᱚᱭ ᱛᱚ ᱦᱚᱞᱟ ᱢᱟᱦᱫᱮᱨ ᱦᱟᱸᱜ ᱞᱮᱛᱟᱲ ᱜᱮ ᱵᱟᱨ ᱯᱮ ᱫᱤᱱᱮ ᱫᱟᱜ ᱠᱮᱫᱟᱭ ᱟᱫᱚ ᱪᱟᱥ ᱠᱟᱹᱢᱤ ᱠᱚᱫᱚ ᱦᱟᱸᱜ ᱵᱟᱹᱭ ᱵᱟᱹᱭᱛᱮ ᱮᱦᱚᱵ ᱤᱫᱤᱜ ᱠᱟᱱ ᱜᱮᱭᱟ ᱱᱦᱟᱸᱜ ᱟᱫᱚ ᱟᱯᱮ ᱥᱮᱫ ᱜᱮ ᱚᱠᱟᱞᱮᱠᱟ?
ᱦᱮᱸ ᱟᱞᱮ ᱥᱮᱫ ᱫᱚ ᱱᱚᱜ-ᱚᱭ ᱛᱚᱞᱟ ᱠᱚ ᱜᱤᱰᱤ ᱵᱟᱲᱟ ᱦᱩᱭ ᱠᱟᱱᱟ᱾ ᱚᱱᱟ ᱦᱟᱨᱟᱜ-ᱟ ᱛᱟᱯᱚᱨᱮ ᱟᱨᱚ ᱫᱚᱥ ᱫᱤᱱ ᱯᱚᱨᱮ ᱦᱟᱸᱜ ᱨᱚᱦᱚᱭ ᱠᱚ ᱮᱛᱚᱦᱚᱵ ᱟᱞᱮ᱾
ᱟᱫᱚ ᱟᱯᱮᱥᱮᱫ ᱫᱚ ᱢᱟᱹᱭ ᱴᱨᱟᱠ ᱴᱨ ᱛᱮᱠᱚ ᱥᱤ ᱵᱟᱲᱟᱭ ᱜᱮᱭᱟ ᱥᱮ ᱱᱟᱦᱮᱞ ᱠᱚ
ᱟᱞᱮ ᱥᱮᱫ ᱫᱚ ᱦᱟᱸᱜ ᱱᱤᱛᱚᱜ ᱫᱚ- ᱤᱭᱟᱹ ᱛᱮᱦᱟᱸᱜ ᱠᱩ ᱥᱤ ᱵᱟᱲᱟᱭ ᱜᱮᱭᱟ ᱱᱟᱦᱮᱞ ᱠᱚᱛᱮ ᱫᱚ ᱦᱟᱜ ᱩᱱᱟᱹᱜ ᱵᱟᱠᱚ ᱠᱩ ᱥᱤ ᱜᱮᱭᱟ᱾ ᱴᱨᱟᱠᱴᱚᱨ ᱠᱚᱛᱮ ᱜᱮ ᱦᱟᱸᱜ ᱠᱚ ᱥᱤ ᱵᱟᱲᱟᱭ ᱜᱮᱭᱟ ᱟᱫᱚ ᱦᱟᱸᱜ ᱧᱮᱞ ᱵᱟᱲᱟ ᱟᱠᱟᱱᱟ ᱵᱟᱹᱭ ᱵᱟᱹᱭᱛᱮ ᱚᱱᱟ ᱠᱷᱟᱹᱛᱤᱨ ᱱᱟᱦᱮᱞ ᱠᱚᱦᱚᱸ ᱟᱫ ᱪᱟᱵᱟᱜ ᱠᱟᱱᱟ᱾
ᱟᱫᱚ ᱚᱱᱟ ᱜᱮᱛᱚ ᱚᱱᱟ ᱠᱚ ᱵᱟᱝᱵᱚᱱ ᱟᱫ ᱦᱚᱪᱚᱣᱟᱜ-ᱟ ᱪᱮᱫᱟᱜᱥ ᱛᱨ ᱦᱟᱜ ᱵᱚᱨᱮᱱ ᱯᱟᱹᱦᱤᱞ ᱦᱟᱯᱲᱟᱢ ᱠᱚ ᱚᱱᱟ ᱠᱚᱛᱮ ᱠᱚ ᱪᱟᱥ ᱟᱹᱜᱩᱣ ᱠᱟᱫᱟ ᱚᱱᱟ ᱠᱚᱛᱮ ᱜᱮᱠᱚ ᱠᱚ ᱥᱤ ᱟᱹᱜᱩ ᱠᱟᱫᱟ, ᱟᱫᱚ ᱡᱩᱫᱤ ᱱᱟᱦᱮᱞ ᱦᱚᱸ ᱵᱟᱝ ᱛᱟᱦᱮᱱᱟ ᱟᱨ ᱱᱤᱛᱚᱜ ᱧᱮᱞᱮᱫ ᱠᱚᱣᱟ ᱵᱚᱱ ᱰᱟᱝᱨᱤ ᱠᱚᱦᱚᱸ ᱡᱟᱹᱥ ᱛᱤ ᱵᱟᱠᱚ ᱟᱥᱩᱞᱮᱫ ᱠᱚᱣᱟ ᱟᱵᱚᱣᱟᱜ ᱱᱟᱦᱮᱞ ᱟᱨ ᱰᱟᱝᱨᱤ ᱫᱚ ᱟᱰᱤ ᱞᱟᱠᱛᱤᱭᱟᱱᱟᱜ ᱜᱮ ᱪᱮᱫᱟᱜ ᱥᱮ ᱚᱱᱟ ᱛᱮᱜᱮ ᱯᱳᱭᱞᱳ ᱫᱚ ᱟᱵᱚ ᱫᱚᱵᱚᱱ ᱪᱟᱥ ᱞᱮᱫ ᱛᱟᱦᱮᱸᱫ ᱚᱱᱟ ᱠᱚᱛᱮ ᱜᱮ ᱵᱚᱱ ᱥᱤᱭᱟ᱾ ᱥᱤ ᱵᱟᱲᱟ ᱞᱮᱫ ᱛᱟᱦᱮᱸᱫ᱾
ᱦᱳᱭ ᱚᱱᱟ ᱦᱚᱸ ᱠᱟᱛᱷᱟ ᱠᱟᱱ ᱜᱮᱭᱟ ᱴᱷᱤᱠ ᱠᱟᱛᱷᱟ ᱜᱮᱛᱚ ᱫᱩᱵᱤᱱ ᱞᱟᱹᱭᱠᱮᱜᱼᱟ, ᱟᱵᱚᱜᱮ ᱡᱩᱫᱤ ᱱᱚᱝᱠᱟᱼᱼ ᱴᱨᱟᱠᱴᱚᱨ ᱠᱚᱛᱮ ᱵᱚᱱ ᱥᱤᱭᱟ ᱛᱟᱦᱚᱞᱮ ᱠᱷᱟᱱ ᱫᱚᱼᱼ ᱰᱟᱝᱨᱤ ᱡᱟᱦᱟᱸ ᱱᱟᱦᱮᱞ ᱛᱮᱵᱚᱱ ᱩᱱᱫᱤᱱ ᱥᱮᱫᱟᱭ ᱠᱷᱚᱱ ᱠᱚ ᱥᱤ ᱟᱹᱜᱩ ᱦᱚᱪᱚᱣᱟ ᱚᱱᱟᱦᱚᱸ ᱵᱟᱹᱭ ᱵᱟᱹᱭᱛᱮ ᱟᱱᱼᱼ ᱪᱟᱵᱟᱜᱼᱟ ᱟᱨ ᱰᱟᱝᱨᱤ ᱰᱟᱝᱨᱤ ᱠᱚᱦᱚᱸ ᱵᱚᱱ ᱟᱠᱷᱨᱤᱧ ᱪᱟᱵᱟᱼᱼ ᱟᱨ ᱞᱟᱹᱭᱟᱠᱚ ᱚᱲᱟᱜ ᱨᱮ ᱰᱟᱹᱝᱨᱤ ᱠᱚᱫᱚ ᱫᱚᱦᱚ ᱫᱚᱨᱠᱟᱨ ᱜᱮ ᱠᱟᱱᱟ ᱩᱱᱠᱩ ᱫᱚ ᱵᱚᱸᱜᱟ ᱥᱚᱢᱟᱱ ᱦᱚᱲ ᱠᱟᱱᱟ ᱠᱚ᱾
ᱟᱫᱚ ᱢᱟᱹᱭ ᱟᱯᱮ ᱥᱮᱫ ᱢᱟ ᱱᱚᱜᱼᱚᱭ ᱱᱤᱛᱚᱜ ᱦᱟᱸᱜ ᱟᱵᱚᱣᱟᱜ ᱢᱟ ᱢᱮᱱᱟᱜᱼᱟ ᱜᱮᱞᱵᱟᱨ ᱜᱚᱴᱟᱝ ᱪᱟᱸᱫᱳ ᱨᱮᱼᱼ ᱜᱮᱞᱵᱟᱨ ᱜᱚᱴᱟᱝ ᱵᱚᱱ ᱵᱚᱸᱜᱟ ᱵᱩᱨᱩᱜᱼᱟ, ᱟᱨᱦᱚᱸ ᱚᱱᱟ ᱠᱷᱚᱱᱟᱜ ᱟᱨ ᱟᱭᱢᱟ ᱜᱮ ᱟᱨᱦᱚᱸ ᱯᱚᱨᱚᱵᱽ ᱯᱩᱱᱟᱹᱭ ᱠᱚ ᱢᱮᱱᱟᱜ ᱛᱟᱵᱚᱱᱟ ᱟᱫᱚᱼᱼ ᱟᱯᱮ ᱥᱮᱫ ᱫᱚ ᱥᱚᱨᱦᱟᱭ ᱯᱚᱨᱚᱵ ᱨᱮ ᱰᱟᱝᱨᱤ ᱠᱚᱠᱚ ᱥᱟᱨᱦᱟᱣ ᱠᱚᱣᱟ ᱟᱫᱚᱼᱼ ᱚᱱᱟ ᱥᱚᱨᱦᱟᱭ ᱯᱚᱨᱚᱵ ᱫᱚ ᱦᱩᱭ ᱵᱟᱲᱟᱜ ᱜᱮᱭᱟ ᱥᱮ ᱵᱟᱝᱟ?
ᱥᱚᱨᱦᱟᱭ ᱯᱚᱨᱚᱵ ᱫᱚ ᱦᱟᱸᱜ ᱟᱞᱮ ᱥᱮᱫ ᱫᱚ ᱦᱟᱸᱜ ᱱᱤᱛᱚᱜ ᱫᱚ ᱚᱱᱠᱟ ᱞᱮᱠᱟ ᱛᱮᱫᱚ ᱦᱟᱸᱜ ᱵᱟᱹᱭ ᱵᱟᱹᱭ ᱛᱮ ᱦᱟᱸᱜ ᱦᱟᱹᱯᱤᱫ ᱤᱫᱤᱜ ᱠᱟᱱᱟ ᱠᱤᱱᱛᱩᱼᱼ ᱡᱟᱸᱦᱟ ᱞᱮᱠᱟ ᱦᱩᱭᱩᱜ ᱠᱟᱱᱟ ᱚᱱᱟᱜᱤ ᱡᱟᱸᱦᱟ ᱤᱧᱤᱧ ᱵᱟᱲᱟᱭᱟ ᱚᱱᱟᱜᱤᱧ ᱞᱟᱹᱭᱟᱢ ᱠᱟᱱᱟ᱾ ᱟᱞᱮᱥᱮᱫ ᱫᱚ ᱦᱟᱸᱜ ᱱᱚᱝᱠᱟ ᱧᱤᱫᱟᱹ ᱵᱮᱲᱟ ᱦᱟᱸᱜᱼᱼ ᱢᱟᱲᱟᱝ ᱦᱤᱞᱳᱜ ᱠᱷᱚᱱ ᱦᱟᱸᱜ ᱢᱟᱲᱟᱝ ᱦᱤᱞᱳᱜ ᱧᱤᱫᱟᱹ ᱚᱱᱠᱟ ᱧᱤᱫᱟᱹ ᱠᱚ ᱫᱟᱬᱟᱭᱟ᱾ ᱦᱚᱭ ᱞᱟᱹᱭᱟ ᱠᱚ ᱜᱟᱹᱭ ᱰᱟᱬᱦᱟ ᱠᱚᱣᱟ ᱠᱚ ᱛᱟᱯᱚᱨᱮ ᱢᱚᱬᱮ ᱥᱤᱧ ᱢᱚᱬᱮ ᱧᱤᱫᱟᱹ ᱦᱩᱭ ᱫᱚ ᱦᱩᱭᱩᱜ ᱜᱮᱭᱟ ᱟᱫᱚ ᱱᱮᱛᱟᱨ ᱫᱚ ᱵᱟᱠᱚ ᱢᱟᱱᱟᱣᱟ ᱠᱷᱟᱹᱞᱤ ᱰᱟᱝᱨᱤ ᱠᱚᱜᱮ ᱱᱚᱝᱠᱟ ᱥᱤᱫᱩᱨ ᱠᱚ ᱥᱩᱱᱩᱢ ᱠᱚ ᱠᱚᱼᱼ ᱚᱡᱚᱜ ᱟᱠᱚᱣᱟ ᱟᱫᱚ ᱚᱱᱟ ᱰᱟᱝᱨᱤ ᱠᱚᱣᱟᱜ ᱯᱚᱨᱚᱵ ᱠᱟᱱᱟ ᱛᱚ ᱟᱫᱚᱼᱼ ᱧᱤᱫᱟ ᱵᱮᱲᱟ ᱜᱟᱹᱭ ᱠᱚ ᱫᱟᱬᱟ ᱠᱚᱣᱟ ᱫᱚᱥᱟᱨ ᱦᱤᱞᱳᱜ ᱫᱚ ᱠᱷᱩᱱᱴᱟᱹᱣ ᱫᱟᱠᱟᱭᱟᱠᱚ᱾ ᱮᱱᱮᱡ ᱟᱠᱚ ᱰᱟᱹᱝᱨᱤ ᱠᱚ ᱪᱟᱨᱦᱟᱣ ᱠᱚᱣᱟ ᱱᱤᱝᱠᱟᱹ ᱜᱮ ᱫᱚᱥᱟᱨ ᱦᱤᱞᱳᱜ ᱫᱚ ᱵᱟᱥᱠᱮ᱾ ᱤᱱᱠᱟᱹ ᱜᱮ ᱦᱩᱭᱩᱜ ᱜᱮᱭᱟ ᱟᱫᱚ ᱩᱱᱟᱹᱜ ᱡᱟᱠ ᱡᱚᱢᱚᱠ ᱫᱚ ᱦᱟᱸᱜ ᱵᱟᱝ ᱦᱩᱭᱩᱜ ᱜᱮᱭᱟ, ᱟᱫᱚ ᱟᱯᱮ ᱥᱮᱫ ᱜᱮ ᱚᱠᱟᱞᱮᱠᱟ?
ᱟᱞᱮ ᱥᱮᱫ ᱦᱚᱸ ᱢᱟᱹᱭ ᱚᱱᱠᱟᱜ ᱜᱮ ᱞᱟᱹᱭᱟ ᱠᱚ ᱥᱚᱨᱚᱦᱟᱭ ᱢᱟ ᱦᱟᱹᱛᱤ ᱞᱮᱠᱟᱱ ᱯᱚᱨᱚᱵᱽ᱾ ᱢᱚᱬᱮ ᱥᱤᱧ ᱢᱚᱬᱮ ᱧᱤᱫᱟᱹ ᱠᱚ ᱢᱟᱱᱟᱣᱟ ᱢᱮᱱᱠᱷᱟᱱ ᱱᱮᱛᱟᱨ ᱚᱱᱠᱟ ᱠᱚ ᱢᱟᱱᱟᱣᱮᱫ ᱜᱮᱭᱟ᱾ ᱦᱚᱸ ᱢᱚᱬᱮ ᱥᱤᱧ ᱢᱚᱬᱮ ᱧᱤᱫᱟᱹ ᱠᱷᱚᱱᱟᱜ ᱠᱚ ᱯᱟᱨᱚᱢ ᱮᱫᱟ᱾ ᱪᱮᱫᱟᱜ ᱥᱮ ᱱᱮᱛᱟᱨ ᱢᱟ ᱟᱵᱚᱣᱟᱜ ᱡᱷᱚᱛᱚ ᱯᱚᱨᱚᱵ ᱯᱩᱱᱟᱹᱭ ᱨᱮᱜᱮ ᱦᱟᱺᱰᱤ ᱯᱟᱹᱣᱨᱟᱹ ᱢᱟ ᱫᱚᱦᱚᱜ ᱠᱟᱱᱟ᱾ ᱠᱟᱱ ᱜᱮᱭᱟ ᱚᱱᱟ ᱥᱟᱶᱛᱮ ᱦᱟᱺᱰᱤ ᱦᱚᱸᱵᱚᱱ ᱫᱚᱦᱚᱭᱮᱫᱟ᱾ ᱦᱟᱺᱰᱤ ᱢᱟ ᱟᱵᱚ ᱵᱚᱸᱜᱟ ᱵᱟᱠᱷᱨᱟ ᱢᱟᱵᱚᱱ ᱫᱚᱦᱚᱭᱮᱫ ᱜᱮᱭᱟ ᱚᱱᱟ ᱥᱟᱶᱛᱮᱼᱼ ᱚᱱᱟ ᱵᱚᱸᱜᱟ ᱥᱟᱨᱮᱡ ᱦᱟᱺᱰᱤ ᱦᱚᱸᱵᱚᱱ ᱧᱩᱭᱮᱫᱟ ᱚᱱᱟ ᱠᱷᱚᱱᱟᱜ ᱟᱨᱚ ᱡᱟᱹᱥᱛᱤ ᱵᱚᱱ ᱧᱩᱭᱮᱫ ᱛᱮ ᱟᱹᱰᱤ ᱜᱷᱟᱨᱚᱸᱡ ᱠᱚᱨᱮ ᱦᱚᱸ ᱚᱱᱠᱟ ᱠᱟᱹᱭᱡᱟᱹ ᱠᱷᱟᱹᱯᱟᱹᱨᱤ ᱦᱩᱭ ᱵᱟᱲᱟᱜ ᱠᱟᱱᱟ, ᱚᱱᱟᱛᱮᱼᱼ ᱱᱤᱛ ᱟᱵᱚᱣᱟᱜ ᱥᱟᱶᱛᱟ ᱨᱮ ᱟᱹᱰᱤ ᱵᱟᱹᱲᱤᱡ ᱚᱨᱥᱚᱝ ᱢᱤᱫᱴᱟᱝ ᱵᱚᱞᱚᱱ ᱠᱟᱱᱟ᱾ ᱛᱚ ᱚᱱᱟ ᱤᱫᱤ ᱠᱟᱛᱮᱫ ᱡᱩᱫᱤ ᱠᱟᱹᱡ ᱵᱤᱱ ᱞᱟᱹᱭ ᱠᱮᱭᱟ ᱦᱟᱺᱰᱤ ᱚᱠᱟᱞᱮᱠᱟ? ᱢᱟᱱᱮ ᱱᱚᱜᱼᱚᱭ ᱵᱟᱹᱲᱤᱡ ᱵᱮᱵᱚᱦᱟᱨ ᱦᱩᱭᱩᱜ ᱠᱟᱱ ᱫᱚ ᱚᱱᱟ ᱤᱫᱤᱠᱟᱛᱮᱜ ᱠᱚ᱾
ᱱᱚᱣᱟ ᱫᱚ ᱦᱟᱸᱜ ᱱᱚᱣᱟ ᱤᱫᱤ ᱠᱟᱛᱮ ᱫᱚ ᱦᱟᱸᱜ ᱟᱹᱞᱤᱧ ᱡᱚᱛᱚ ᱴᱩᱠᱩ ᱞᱤᱧ ᱵᱟᱲᱟᱭᱟ ᱦᱟᱸᱜ ᱤᱱᱟᱹᱜ ᱜᱮ ᱦᱟᱸᱜ ᱞᱤᱧ ᱞᱟᱹᱭ ᱟᱸᱡᱚᱢᱟᱵᱤᱱ ᱠᱟᱱᱟ᱾ ᱦᱟᱺᱰᱤ ᱫᱚ ᱦᱟᱸᱜ ᱦᱟᱺᱰᱤᱼᱼ ᱦᱟᱺᱰᱤ ᱧᱩ ᱫᱚ ᱦᱟᱸᱜ ᱥᱮᱫᱟᱭ ᱦᱟᱯᱟᱢ ᱠᱷᱚᱱ ᱜᱮ ᱦᱟᱸᱜ ᱟᱵᱚ ᱥᱟᱶᱛᱟᱲ ᱥᱚᱢᱟᱡᱽ ᱨᱮᱫᱚ ᱦᱟᱺᱰᱤ ᱫᱚ ᱦᱟᱸᱜ ᱪᱚᱞ ᱟᱹᱜᱩ ᱟᱠᱟᱱᱟ᱾ ᱵᱚᱸᱜᱟ ᱵᱩᱨᱩ ᱵᱟᱠᱷᱨᱟ ᱜᱮ ᱥᱮᱫᱟᱭ ᱦᱟᱯᱲᱟᱢ ᱠᱚᱠᱚ ᱞᱟᱹᱭ ᱦᱚᱪᱚ ᱠᱟᱜ-ᱟ ᱵᱟᱝᱢᱟᱼᱼ ᱦᱟᱺᱰᱤ ᱫᱚ ᱧᱩ ᱫᱚᱵᱚᱱ ᱧᱩᱭᱟ ᱪᱚᱠᱷᱟ ᱡᱟᱹᱱᱤ ᱜᱮᱵᱚᱱ ᱧᱩᱭᱟ ᱵᱚᱸᱜᱟ ᱵᱩᱨᱩ ᱵᱚᱸᱜᱟ ᱵᱩᱨᱩ ᱨᱮ ᱢᱤᱫᱼᱼ ᱯᱷᱩᱲᱩᱜ ᱵᱚᱱ ᱵᱚᱸᱜᱟᱭᱟ ᱚᱱᱠᱢ ᱧᱚᱜ ᱵᱚᱱ ᱵᱚᱸᱜᱟᱭᱟ ᱛᱟᱯᱚᱨᱮ ᱵᱚᱸᱜᱟ ᱥᱟᱨᱮᱡ ᱵᱚᱱ ᱧᱩᱭᱟ᱾ ᱱᱚᱝᱠᱟ ᱟᱹᱲᱛᱤ ᱵᱟᱹᱲᱛᱤ ᱧᱩ ᱫᱚ ᱵᱟᱝ ᱵᱷᱟᱹᱜᱤᱭᱟ ᱵᱟᱝᱠᱷᱟᱱ ᱟᱵᱚᱣᱟᱜ ᱜᱷᱟᱸᱨᱚᱡᱽ ᱨᱮᱼᱼ ᱟᱹᱰᱤ ᱢᱟᱨᱟᱝ ᱮᱸᱴᱠᱮᱴᱚᱬᱮ ᱦᱩᱭ ᱫᱟᱲᱮᱭᱟᱜ-ᱟ, ᱛᱟᱯᱟᱢ ᱠᱷᱟᱹᱯᱟᱹᱨᱤ ᱥᱤᱨᱡᱟᱹᱜ-ᱟ᱾ ᱜᱤᱫᱽᱨᱟᱹ ᱠᱚᱠᱚ ᱧᱮᱞ ᱥᱮᱬᱟ ᱡᱚᱝᱟ ᱱᱚᱝᱠᱟ ᱛᱟᱯᱟᱢ ᱥᱟᱹᱯᱟᱹᱨᱤ ᱨᱮᱭᱟᱜ ᱚᱱᱟ ᱫᱚ ᱟᱵᱚ ᱜᱷᱟᱨᱚᱸᱡ ᱛᱟᱞᱟᱮ ᱟᱹᱰᱤ ᱵᱟᱹᱲᱤᱡ᱾ ᱦᱩᱭᱩᱜ-ᱟ, ᱚᱱᱟ ᱛᱮᱞᱤᱧ ᱞᱟᱹᱭᱟ ᱢᱟᱱᱮ ᱦᱟᱺᱰᱤ ᱫᱚ ᱧᱩ ᱫᱚᱵᱚᱱ ᱧᱩᱭᱟ᱾ ᱦᱤᱥᱟᱹᱵ ᱥᱩᱢᱩᱝ ᱵᱚᱱ ᱧᱩᱭᱟ ᱟᱨᱲᱛᱤ ᱵᱟᱹᱲᱛᱤ ᱧᱩ ᱫᱚ ᱵᱟᱝ ᱵᱷᱟᱜᱮᱭᱟ᱾
ᱟᱹᱰᱤ ᱪᱚᱨᱚᱠ ᱠᱟᱛᱷᱟ ᱜᱮᱢ ᱞᱟᱹᱭ ᱠᱮᱫᱟ ᱢᱟᱹᱭ ᱟᱹᱰᱤ ᱵᱮᱥᱤᱧ ᱵᱩᱡᱷᱟᱹᱣ ᱠᱮᱫᱟ ᱡᱮᱦᱮᱛᱩ ᱟᱢ ᱥᱟᱶᱛᱟ ᱞᱟᱹᱜᱤᱫ ᱤᱱᱟᱹᱜ ᱮᱢᱼᱼ ᱵᱷᱟᱵᱟᱭ ᱜᱮᱭᱟ ᱤᱱᱟᱹᱜ ᱟᱫᱚ ᱢᱟᱹᱭ ᱟᱫᱚ ᱟᱵᱚᱣᱟᱜ ᱱᱚᱣᱟ ᱛᱤᱱᱟᱹᱜᱼᱼ ᱥᱟᱶᱛᱟ ᱨᱮ ᱮᱱᱮᱡ ᱥᱮᱨᱮᱧ ᱠᱚ ᱢᱮᱱᱟᱜ-ᱟ ᱵᱚᱸᱜᱟ ᱵᱩᱨᱩ ᱠᱚ ᱚᱱᱟ ᱠᱚᱨᱮ ᱫᱚ ᱥᱮᱞᱮᱫᱮᱢ ᱛᱟᱦᱮᱱ ᱜᱮᱭᱟ ᱥᱮ ᱵᱟᱝᱟ ᱢᱟᱹᱭ?
ᱥᱟᱶᱛᱟ ᱥᱚᱢᱟᱡ ᱞᱮᱠᱟ ᱛᱮᱫᱚ ᱦᱟᱸᱜ ᱱᱚᱝᱠᱟ ᱤᱧ ᱫᱚ ᱦᱟᱸᱜ ᱱᱤᱛᱚᱜ ᱚᱲᱟᱜ ᱨᱮᱫᱚ ᱡᱟᱹᱥᱛᱤ ᱵᱟᱹᱧ ᱛᱟᱦᱮᱱ ᱜᱮᱭᱟ ᱟᱫᱚ ᱵᱟᱨᱦᱮᱨᱮ ᱛᱟᱦᱮᱸ ᱠᱟᱛᱮᱜ ᱜᱮ ᱦᱟᱸᱜ ᱱᱤᱛᱚᱜ ᱢᱟ ᱚᱞᱚᱜ ᱼᱼ ᱯᱟᱲᱦᱟᱣ ᱪᱟᱹᱞᱩ ᱟᱠᱟᱱᱟ ᱟᱫᱚ ᱤᱧ ᱡᱚᱛᱚ ᱴᱩᱠᱩ ᱚᱲᱟᱜ ᱨᱮ ᱛᱟᱦᱮᱸ ᱠᱟᱛᱮᱜ ᱩᱱ ᱥᱚᱢᱚᱭ ᱡᱟᱦᱟᱸᱼᱼ ᱛᱤᱱᱟᱹᱜ ᱵᱚᱸᱜᱟ ᱵᱩᱨᱩ ᱠᱚᱼ ᱦᱩᱭᱩᱜ-ᱟ ᱚᱱᱟ ᱠᱚ ᱨᱮ ᱫᱚ ᱥᱮᱞᱮᱫ ᱜᱤᱧ ᱛᱟᱦᱮᱱᱟ ᱟᱨ ᱥᱮᱞᱮᱫ ᱛᱟᱦᱮᱸ ᱠᱩᱥᱤᱧ ᱵᱩᱡᱷᱟᱹᱣᱟ᱾ ᱪᱮᱫᱟᱜ ᱥᱮ ᱟᱵᱚ ᱥᱟᱱᱛᱟᱲ ᱥᱚᱢᱟᱡᱽ ᱨᱮᱱᱟᱜᱼᱼ ᱠᱟᱹᱢᱤ ᱦᱚᱨᱟ ᱨᱮ ᱟᱵᱚ ᱥᱟᱱᱛᱟᱲ ᱦᱩᱭ ᱠᱟᱛᱮ ᱡᱩᱫᱤ ᱵᱟᱵᱚᱱ ᱥᱮᱞᱮᱫᱚᱜ ᱚᱱᱟ ᱫᱚ ᱵᱷᱟᱹᱜᱤ ᱫᱚ ᱵᱟᱝ ᱦᱩᱭᱩᱜ-ᱟᱥᱮᱼᱼ ᱟᱫᱚ ᱟᱢ ᱜᱮ ᱫᱤᱫᱤ ᱞᱟᱹᱭ ᱢᱮ ᱚᱠᱟ ᱞᱮᱠᱟᱼᱼ
ᱱᱚᱣᱟ ᱠᱚ ᱨᱮ ᱢᱟ ᱥᱮᱞᱮᱫ ᱵᱚᱱ ᱛᱟᱦᱮᱱ ᱜᱮᱭᱟ ᱢᱮᱱ ᱠᱷᱟᱱ ᱚᱱᱟ ᱥᱟᱶ ᱛᱮ ᱟᱵᱚᱣᱟᱜᱼᱼ ᱡᱟᱦᱟᱸ ᱟᱭᱳ ᱟᱲᱟᱝ ᱱᱤᱛᱚᱜ ᱱᱚᱜᱼᱚᱭ ᱚᱞᱪᱤᱠᱤ ᱛᱮ ᱚᱞᱚᱜ ᱯᱟᱲᱦᱟᱣ ᱦᱚᱸ ᱮᱛᱚᱦᱚᱵ ᱟᱠᱟᱱᱟ ᱛᱚ ᱚᱱᱟ ᱨᱮ ᱦᱚᱸ ᱟᱵᱚ ᱛᱤᱱᱟᱹᱜ ᱵᱚᱱ ᱚᱞᱚᱜ ᱯᱟᱲᱦᱟᱣ ᱮᱫᱟ ᱟᱞᱮ ᱥᱮᱫ ᱢᱟᱠᱚ ᱚᱞ ᱯᱟᱲᱦᱟᱜ ᱜᱮᱭᱟ ᱟᱫᱚ ᱢᱟᱹᱭ ᱟᱯᱮ ᱥᱮᱫ ᱫᱚ ᱚᱠᱟ ᱞᱮᱠᱟ ᱠᱚ ᱚᱞ ᱯᱟᱲᱦᱟᱣ ᱮᱫᱟ ᱠᱚᱞᱮᱡᱽ ᱠᱚ ᱤᱥᱠᱩᱞ ᱠᱚ ᱢᱮᱱᱟᱜ-ᱟ ᱥᱮ ᱵᱟᱝ
ᱟᱞᱮ ᱥᱮᱫ ᱫᱚ ᱦᱟᱸᱜ ᱱᱤᱛᱳᱜ ᱫᱚ ᱚᱞ ᱯᱟᱲᱦᱟᱣ ᱫᱚ ᱦᱟᱸᱜ ᱪᱟᱹᱞᱩᱼᱼ ᱠᱟᱱ ᱜᱮᱭᱟ ᱩᱱᱫᱤᱱ ᱫᱚ ᱦᱟᱸᱜ ᱩᱱᱟᱹᱜ ᱚᱞ ᱪᱤᱠᱤ ᱛᱮ ᱫᱚ ᱚᱞᱚᱜ ᱯᱟᱲᱦᱟᱜ ᱵᱟᱝ ᱪᱟᱹᱞᱩ ᱟᱠᱟᱱ ᱛᱟᱦᱮᱸᱫᱼᱟ ᱟᱫᱚ ᱚᱱᱟ ᱠᱷᱟᱹᱛᱤᱨ ᱩᱱ ᱫᱤᱱ ᱫᱚ ᱩᱱᱟᱹᱜ ᱥᱟᱱᱛᱟᱲ ᱛᱮᱫᱚ ᱥᱮ ᱚᱞᱪᱤᱠᱤᱼᱼ ᱥᱮ ᱟᱵᱚ ᱟᱭᱳ ᱟᱲᱟᱝ ᱛᱮ ᱫᱚ ᱦᱟᱸᱜ ᱩᱱᱟᱹᱜ ᱚᱞᱚᱜ ᱯᱟᱲᱦᱟᱣ ᱫᱚ ᱵᱟᱠᱚ ᱥᱮᱬᱟ ᱦᱚᱪᱚ ᱟᱠᱟᱫ ᱠᱚᱣᱟ ᱱᱤᱛᱼᱼ ᱱᱤᱛᱚᱜ ᱡᱚᱠᱷᱚᱱ ᱟᱭᱳ ᱵᱟᱵᱟ ᱠᱚᱠᱚ ᱵᱩᱡᱽ ᱫᱟᱲᱮᱭᱟᱜ ᱠᱟᱱᱟ ᱡᱮ, ᱜᱤᱫᱽᱨᱟᱹ ᱱᱚᱣᱟ ᱟᱵᱚ ᱚᱞᱪᱤᱠᱤ ᱯᱟᱹᱨᱥᱤ ᱛᱮ ᱯᱟᱲᱦᱟᱣ ᱠᱟᱛᱮᱫ ᱦᱚᱸ ᱟᱹᱰᱤ ᱥᱮᱬᱟ ᱥᱮᱪᱮᱫᱼᱼ ᱦᱟᱢᱮᱴ ᱫᱟᱲᱮᱭᱟᱜᱼᱟ ᱚᱱᱟ ᱠᱷᱟᱹᱛᱤᱨ ᱡᱷᱚᱛᱚ ᱦᱚᱲ ᱜᱮ ᱱᱤᱛᱚᱜ ᱫᱚ ᱚᱞᱪᱤᱠᱤ ᱠᱚᱛᱮ ᱠᱚ ᱯᱟᱲᱦᱟᱣ ᱦᱚᱪᱚᱭᱮᱫ ᱠᱚᱣᱟ ᱟᱨᱼᱼ ᱤᱥᱠᱩᱞ ᱠᱚᱞᱮᱡᱽ ᱠᱚᱦᱚᱸ ᱱᱤᱛᱚᱜ ᱫᱚ ᱱᱚᱜᱼᱚᱭ ᱧᱮᱞ ᱧᱟᱢᱚᱜ ᱠᱟᱱᱟ ᱜᱚᱴᱟ ᱜᱮ ᱦᱟᱸᱜ ᱯᱟᱥᱮᱼᱼ ᱯᱟᱥᱱᱟᱣ ᱟᱠᱟᱱᱟ ᱮᱦᱚᱵ ᱟᱠᱟᱱᱟ ᱟᱯᱮ ᱥᱮᱫ ᱜᱮ ᱟᱫᱚ ᱚᱠᱟ ᱞᱮᱠᱟᱼᱼ ᱛᱟ
ᱦᱮᱸ ᱢᱟᱹᱭ ᱟᱞᱮ ᱥᱮᱫ ᱦᱚᱸ ᱱᱤᱛᱚᱜ ᱫᱚ ᱚᱞᱪᱤᱠᱤ ᱛᱮ ᱚᱞᱚᱜ ᱯᱟᱲᱦᱟᱣ ᱮᱛᱚᱦᱚᱵ ᱟᱠᱟᱱᱟ᱾ ᱟᱨ ᱚᱱᱟ ᱥᱟᱶ ᱛᱮᱦᱚᱸ ᱟᱵᱚᱣᱟᱜ ᱡᱟᱦᱟᱸ ᱥᱟᱶᱼᱼ ᱥᱟᱶᱛᱟ ᱨᱮ ᱛᱤᱱᱟᱹᱜ ᱞᱟᱭᱼᱞᱟᱠᱪᱟᱨ ᱟᱹᱨᱤᱪᱟᱹᱞᱤ ᱠᱚ ᱢᱮᱱᱟᱜᱼᱟ ᱚᱱᱟ ᱥᱟᱶᱼᱼ ᱚᱱᱛᱮ ᱦᱚᱸ ᱡᱚᱯᱲᱟᱣ ᱠᱚ ᱛᱟᱦᱮᱱ ᱫᱚ ᱟᱹᱰᱤ ᱜᱮ ᱞᱟᱠᱼᱼ ᱞᱟᱹᱠᱛᱤ ᱠᱟᱱᱟ ᱡᱮᱦᱩᱛᱩ ᱟᱵᱚᱣᱟᱜ ᱥᱟᱶᱛᱟ ᱨᱮᱱᱟᱜ ᱮ ᱡᱟᱦᱟᱸᱼᱼ ᱱᱚᱜᱼᱚᱭ ᱵᱚᱸᱜᱟ ᱵᱩᱨᱩ ᱠᱚ ᱢᱮᱱᱟᱜᱼᱟ ᱚᱱᱟ ᱠᱚ ᱨᱮ ᱡᱩᱫᱤ ᱵᱟᱢ ᱥᱮᱞᱮᱫᱚᱜᱼᱟ ᱛᱟᱦᱟᱞᱮ ᱱᱟᱜᱟᱢ ᱨᱮ ᱥᱮᱱᱟᱜ ᱡᱟᱦᱟᱸ ᱟᱻ ᱢᱟᱱᱮ ᱟᱹᱨᱤᱪᱟᱹᱞᱤ ᱠᱚ ᱛᱟᱦᱮᱜ ᱠᱟᱱᱟ ᱚᱱᱟ ᱪᱤᱠᱟᱹᱛᱮ ᱟᱢᱼᱼ ᱱᱟᱦᱟᱜ ᱱᱟᱣᱟ ᱯᱤᱲᱦᱤ ᱠᱚ ᱦᱤᱡᱩᱜ ᱫᱚ ᱩᱱᱠᱩ ᱪᱤᱠᱟᱹ ᱛᱮᱢ ᱞᱟᱹᱭ ᱥᱚᱫᱚᱨ ᱫᱟᱲᱮᱭᱟ ᱠᱚᱣᱟ᱾ ᱚᱱᱟ ᱠᱷᱟᱹᱛᱤᱨ ᱛᱮ ᱟᱵᱚᱣᱟᱜ ᱱᱚᱣᱟ ᱚᱞᱪᱤᱠᱤ ᱛᱮ ᱚᱞᱚᱜ ᱯᱟᱲᱦᱟᱣ ᱦᱚᱸ ᱫᱚᱨᱠᱟᱨᱼᱼ ᱪᱮᱫᱟᱜ ᱥᱮ ᱱᱤᱛᱚᱜ ᱢᱟ ᱦᱟᱲᱟᱢ ᱵᱩᱲᱦᱤ ᱠᱚ ᱦᱚᱸ ᱵᱟᱹᱱᱩᱜ ᱠᱚᱣᱟ ᱟᱨ ᱩᱱᱠᱩ ᱪᱤᱠᱟᱹ ᱛᱮᱢ ᱠᱩᱞᱤ ᱠᱚᱣᱟ ᱡᱮ ᱟᱹᱨᱤᱪᱟᱹᱞᱤ ᱚᱱᱟ ᱫᱚ ᱟᱵᱚᱣᱟᱜ ᱯᱚᱛᱚᱵ ᱠᱚ ᱨᱮ ᱚᱞ ᱛᱚᱞ ᱟᱛᱮ ᱢᱮᱱᱟᱜᱼᱟ
ᱦᱩᱸ ᱟᱨ ᱱᱚᱣᱟ ᱯᱚᱛᱚᱵ ᱛᱟᱞᱟ ᱠᱷᱚᱱ ᱜᱮ ᱟᱵᱚ ᱦᱚᱸ ᱵᱚᱱ ᱮ ᱛᱩᱢᱟᱹᱞ ᱧᱟᱢ ᱠᱟᱜ ᱥᱮᱵᱚᱱ ᱵᱟᱲᱟᱭ ᱧᱟᱢ ᱠᱟᱜᱼᱟ ᱟᱨᱼᱼ ᱱᱚᱣᱟ ᱠᱚ ᱡᱟᱛᱮ ᱟᱵᱚ ᱦᱚᱸ ᱵᱚᱱᱼᱼ ᱡᱚᱜᱟᱣ ᱡᱚᱛᱚᱱ ᱠᱟᱛᱮᱫ ᱵᱚᱱ ᱫᱚᱦᱚ ᱫᱟᱲᱮᱭᱟᱜ ᱢᱟ ᱥᱮ ᱥᱟᱱᱛᱟᱞ ᱥᱚᱢᱟᱡᱽ ᱨᱮᱼᱼ ᱵᱷᱟᱹᱜᱤ ᱵᱚᱱ ᱫᱚᱦᱚ ᱫᱟᱲᱮᱭᱟᱜ ᱢᱟ ᱚᱱᱟ ᱞᱟᱹᱜᱤᱫ ᱵᱚᱱ ᱪᱮᱥᱴᱟᱭᱟ᱾
ᱦᱮᱸ ᱟᱫᱚ ᱢᱟᱹᱭ ᱮ ᱢᱮᱫᱴᱮᱱ ᱠᱩᱠᱞᱤ ᱛᱟᱦᱮᱜ ᱠᱟᱱᱟ ᱟᱫᱚᱼ ᱛᱤᱨᱤᱥᱟ ᱡᱩᱱ ᱦᱩᱞ ᱢᱟᱦᱟ ᱯᱟᱨᱚᱢ ᱮᱱ ᱫᱚ ᱚᱱᱟ ᱨᱮᱼᱼ ᱚᱱᱛᱮ ᱪᱤᱠᱟᱹ ᱠᱚ ᱢᱮ ᱢᱟᱱᱟ ᱠᱮᱫᱟ ᱟᱨ ᱟᱢᱦᱚᱸ ᱚᱱᱟ ᱥᱟᱞᱟᱜ ᱥᱮᱞᱮᱫ ᱮᱢ ᱛᱟᱦᱮᱜ ᱠᱟᱱᱟ ᱥᱮ ᱵᱟᱝ ᱟᱨ ᱚᱱᱟ ᱢᱟ ᱟᱵᱚᱣᱟᱜ ᱯᱷᱩᱨᱜᱟᱹᱞ ᱞᱟᱹᱜᱤᱫ ᱠᱚ ᱟᱸᱫᱳᱲ ᱞᱮᱫ ᱛᱟᱦᱮᱸᱜ ᱟᱵᱚ ᱨᱮᱱ ᱦᱩᱞᱜᱟᱹᱨᱭᱟᱹ ᱠᱚ᱾ ᱟᱫᱚ ᱱᱟᱦᱟᱜ ᱚᱠᱛᱚ ᱨᱮ ᱪᱮᱫ? ᱠᱚ ᱤᱫᱤ ᱠᱟᱛᱮ ᱟᱵᱚ ᱵᱚᱱ ᱱᱚᱝᱠᱟ ᱥᱤᱫᱩ ᱠᱟᱹᱱᱩ ᱞᱮᱠᱟ ᱵᱚᱱ ᱦᱩᱞᱥᱟᱹᱭᱟ ᱥᱮ ᱟᱸᱫᱳᱲ ᱵᱚᱱ ᱠᱚᱨᱟᱣ ᱞᱮᱠᱷᱟᱡ ᱵᱮᱥ ᱦᱩᱭᱩᱜᱼᱟ
ᱟᱫᱚ ᱦᱟᱸᱜ ᱮ ᱟᱞᱮ ᱥᱮᱫ ᱫᱚ ᱦᱟᱸᱜ ᱱᱤᱛᱚᱜ ᱫᱚ ᱚᱱᱠᱟ ᱞᱟᱹᱭ ᱞᱮᱠᱟ ᱛᱮ ᱫᱚ ᱦᱟᱸᱜ ᱦᱩᱸ ᱦᱩᱞ ᱢᱟᱦᱟ ᱫᱚ ᱦᱟᱸᱜ ᱢᱟᱱᱟᱣ ᱫᱚ ᱢᱟᱱᱟᱣ ᱦᱩᱭᱩᱜ ᱜᱮᱭᱟ ᱚᱱᱠᱟ ᱢᱟᱨᱟᱝ ᱟᱠᱟᱨ ᱛᱮᱫᱚ ᱦᱟᱸᱜ ᱵᱟᱝᱟ ᱦᱩᱰᱤᱧ ᱟᱠᱟᱨ ᱛᱮ, ᱡᱮᱢᱚᱱ ᱥᱤᱫᱩ ᱠᱟᱹᱱᱦᱩᱣᱟᱜ ᱪᱤᱛᱟᱹᱨ ᱨᱮ, ᱵᱟᱼᱵᱟᱦᱟ ᱢᱟᱞᱟ ᱮᱢ ᱠᱟᱛᱮᱫ ᱟᱨᱟᱣ ᱠᱟᱛᱮᱫ ᱦᱤ ᱪᱤᱨ ᱦᱤᱯᱤᱲ ᱠᱟᱛᱮᱜ ᱜᱚᱰ ᱡᱚᱦᱟᱨ ᱚᱱᱠᱟᱜ ᱜᱮ ᱦᱟᱸᱜ᱾ ᱦᱩᱭᱩᱜ ᱠᱟᱱᱟ ᱟᱨ ᱥᱩᱨ ᱥᱩᱯᱩᱨ ᱠᱚ ᱨᱮ ᱧᱮᱞ ᱧᱟᱢᱚᱜ ᱠᱟᱱᱟ ᱢᱟᱨᱟᱝ ᱟᱠᱟᱨ ᱛᱮ ᱦᱚᱸ ᱠᱚᱨᱟᱣ ᱦᱩᱭᱩᱜ ᱠᱟᱱ ᱜᱮᱭᱟ ᱟᱫᱚ, ᱱᱚᱣᱟ ᱢᱟᱛᱟᱵᱚᱱ ᱵᱟᱲᱟᱭ ᱜᱮ ᱡᱮ ᱥᱤᱫᱩ ᱠᱩᱹᱱᱦᱩ ᱟᱵᱚ ᱫᱤᱥᱚᱢ ᱫᱤᱥᱚᱢ ᱯᱷᱩᱨᱜᱟᱹᱞ ᱞᱟᱹᱜᱤᱫ ᱟᱵᱚ ᱡᱤᱣᱤ ᱠᱤᱱ ᱟᱞᱟᱭ ᱞᱮᱫ ᱛᱟᱦᱮᱸᱫ, ᱤᱧᱟᱹᱜ ᱢᱚᱛ ᱛᱮᱫᱚ ᱱᱚᱣᱟ ᱫᱚ ᱢᱟᱱᱮ ᱟᱨ ᱱᱮᱛᱟᱨ ᱢᱟ ᱚᱱᱩᱥᱴᱷᱟᱱ ᱠᱚᱠᱚ ᱫᱚᱦᱚᱭᱮᱜᱼᱟ, ᱡᱮᱢᱚᱱ ᱧᱤᱫᱟᱹ ᱡᱟᱛᱨᱟ ᱠᱚ, ᱠᱚᱢᱯᱤᱴᱤᱥᱟᱱ ᱠᱚ, ᱰᱟᱨᱢᱟ ᱠᱚ ᱠᱤᱱᱛᱩ ᱱᱚᱝᱠᱟ ᱫᱚᱦᱚ ᱫᱚ ᱩᱪᱤᱛ ᱫᱚ ᱵᱟᱝ ᱛᱟᱦᱮᱸ ᱠᱟᱱ ᱛᱟᱠᱚᱣᱟ ᱟᱨ ᱞᱟᱹᱠᱛᱤ ᱫᱚ ᱵᱟᱹᱱᱩᱜᱼᱟ᱾ ᱡᱟᱛᱮ ᱱᱚᱣᱟ ᱟᱵᱚ ᱢᱟᱱᱮ ᱩᱱ ᱠᱤᱱ ᱟᱵᱚ ᱥᱚᱢᱟᱡᱽ ᱥᱟᱶᱛᱟ ᱛᱟᱞᱟᱨᱮ ᱡᱤᱣᱤᱫ ᱵᱚᱱ ᱫᱚᱦᱚ ᱫᱟᱲᱮᱭᱟᱠᱤᱱ ᱢᱟ ᱚᱱᱟ ᱵᱚᱱ ᱪᱤᱥᱴᱟᱭᱟ᱾
ᱦᱮᱸ ᱱᱚᱣᱟ ᱫᱚ ᱟᱹᱰᱤ ᱡᱚᱛᱷᱟᱛ ᱠᱟᱛᱷᱟ ᱜᱮᱢ ᱞᱟᱹᱭ ᱠᱮᱫᱟ᱾ ᱟᱨ ᱱᱚᱝᱠᱟ ᱱᱮᱛᱟᱨ ᱚᱝᱠᱟ ᱩᱭᱦᱟᱹᱨ ᱵᱷᱟᱵᱽᱱᱟ ᱦᱚᱸ ᱦᱚᱲ ᱠᱚᱣᱟᱜ ᱵᱟᱹᱱᱩᱜᱼᱟ, ᱡᱩᱢᱤᱫ ᱟᱛᱮ ᱡᱮ ᱱᱚᱣᱟ ᱵᱤᱨᱩᱫᱽ ᱛᱮ ᱠᱚ ᱨᱚᱲᱟ ᱚᱱᱠᱟᱱ ᱦᱚᱲ ᱠᱚ ᱜᱮ ᱵᱟᱹᱱᱩᱜ ᱠᱚᱣᱟ ᱟᱫᱚ ᱟᱵᱚ ᱫᱚ ᱱᱚᱜ-ᱚᱭ ᱥᱮ ᱪᱮᱫ ᱢᱟᱹᱱᱢᱤ, ᱱᱚᱣᱟ ᱚᱞ ᱪᱤᱠᱤ ᱠᱚ ᱛᱮ ᱵᱚᱱ ᱚᱞ ᱯᱟᱲᱦᱟᱜ ᱠᱟᱱᱟ᱾ ᱟᱫᱚ ᱟᱵᱚ ᱜᱮ ᱱᱤ ᱟᱸ ᱞᱟᱠᱛᱤ ᱛᱟᱵᱚᱱ ᱱᱚᱣᱟ ᱠᱚ ᱵᱤᱨᱩᱫᱽ ᱛᱮ ᱨᱚᱲ ᱞᱟᱜᱤᱫ᱾
ᱦᱳᱭ ᱦᱳᱭ, ᱚᱱᱟ ᱫᱚ ᱥᱟᱨᱤ ᱠᱟᱛᱷᱟ ᱠᱟᱱ ᱜᱮᱭᱟ᱾ ᱟᱫᱚ ᱱᱤᱛᱚᱜ ᱫᱚ, ᱟᱵᱚ ᱫᱚ ᱦᱚᱲ ᱪᱮᱛᱟᱱ ᱨᱮ ᱵᱷᱚᱨᱥᱟ ᱵᱟᱝ ᱠᱟᱛᱮᱫ ᱚᱱᱟ ᱫᱚ ᱟᱵᱚ ᱟᱵᱚ ᱛᱮᱜᱮ ᱥᱟᱱᱟᱢ ᱦᱚᱲ ᱡᱩᱢᱤᱫ ᱠᱟᱛᱮᱜ ᱟᱵᱚ ᱡᱟᱛᱮ ᱱᱚᱣᱟ ᱞᱟᱦᱟ ᱥᱮᱫ ᱵᱚᱱ, ᱞᱟᱦᱟ ᱥᱮᱫ ᱵᱚᱱ ᱤᱫᱤ ᱫᱟᱲᱮᱭᱟᱜ ᱢᱟ ᱥᱮ ᱱᱚᱣᱟ ᱠᱟᱹᱢᱤᱦᱚᱨᱟ ᱨᱮ ᱡᱷᱚᱛᱚ ᱦᱚᱲ ᱡᱩᱢᱤᱫ ᱱᱟᱣᱟ ᱱᱚᱣᱟ ᱱᱚᱣᱟ ᱠᱟᱢᱤ ᱦᱟᱨᱟ ᱨᱮ ᱡᱷᱚᱛᱚ ᱦᱚᱲ ᱡᱩᱢᱤᱫ ᱠᱟᱛᱮ ᱵᱚᱱ ᱠᱟᱢᱤ ᱞᱮᱠᱷᱟᱱ ᱟᱵᱚ ᱪᱮᱫ ᱮᱴᱠᱮᱴᱚᱬᱮ ᱦᱚᱸ ᱵᱟᱝ ᱦᱩᱭ ᱟᱵᱚᱱᱟ᱾ ᱟᱵᱚ ᱥᱟᱱᱛᱟᱲ ᱥᱟᱱ ᱛᱟᱞ ᱜᱮ ᱡᱩᱫᱤ ᱡᱩᱫᱤ ᱱᱮᱭᱟᱣ ᱠᱷᱟᱹᱯᱟᱹᱨᱤ ᱟᱵᱚᱱ ᱛᱟᱦᱮᱸᱱ ᱱᱚᱣᱟ ᱠᱚ ᱤᱫᱤ ᱠᱟᱛᱮ ᱛᱟᱦᱮᱸ ᱠᱷᱟᱱ ᱫᱚ ᱚᱱᱠᱟ ᱫᱚ ᱩᱪᱤᱛ ᱫᱚ ᱵᱟᱝ ᱠᱟᱱᱟ ᱥᱮ᱾ ᱵᱟᱵᱚᱱ ᱡᱩᱢᱤᱫ ᱫᱟᱲᱮᱭᱟᱜᱼᱟ ᱛᱤᱥ ᱨᱮ ᱦᱚᱸ᱾
ᱦᱮ ᱟᱰᱤ ᱡᱚᱛᱷᱟᱛ ᱠᱟᱛᱷᱟ ᱜᱮᱢ ᱞᱟᱹᱭ ᱠᱮᱫᱟ ᱢᱟᱹᱭ, ᱱᱚᱣᱟ ᱫᱚ ᱱᱚᱝᱠᱟᱱᱟᱜ ᱩᱭᱦᱟᱹᱨ ᱵᱷᱟᱵᱟ ᱥᱟ ᱵᱷᱟᱵᱽᱱᱟ ᱥᱟᱱᱟᱢ ᱢᱟᱱᱮ ᱦᱚᱲ ᱠᱚᱣᱟᱜ ᱛᱟᱦᱮᱸ ᱫᱚᱨᱠᱟᱨ ᱟᱵᱚᱣᱟᱜ ᱥᱟᱶᱛᱟ ᱤᱫᱤ ᱠᱟᱛᱮᱫ, ᱡᱟᱦᱟᱸ ᱟᱵᱚᱣᱟᱜ ᱡᱟᱦᱟᱸ ᱛᱮ ᱟᱵᱚᱣᱟᱜ ᱱᱚᱣᱟ ᱥᱟᱶᱛᱟ ᱞᱟᱦᱟ ᱪᱟᱞᱟᱜ ᱢᱟ ᱟᱨ ᱚᱝᱠᱟᱱᱟᱜ ᱩᱭᱦᱟᱹᱨ ᱵᱷᱟᱵᱽᱱᱟ ᱟᱢ ᱛᱟᱞᱟ ᱨᱮᱦᱚᱸ ᱢᱮᱱᱟᱜᱼᱟ ᱟᱨ ᱟᱢ ᱛᱟᱞᱟ ᱨᱮ ᱫᱚ ᱫᱚᱦᱚ ᱫᱚ ᱵᱟᱝ ᱚᱸ ᱠᱟᱛᱮᱫ ᱟᱢ ᱫᱚ ᱱᱚᱣᱟ ᱠᱚ ᱟᱢᱟᱜ ᱩᱭᱦᱟᱹᱨ ᱵᱷᱟᱵᱽᱱᱟ ᱞᱮᱠᱟ ᱜᱮ ᱦᱚᱲ ᱠᱚ ᱦᱚᱸ ᱥᱮᱪᱮᱫ ᱮᱢᱟ ᱠᱚᱢ, ᱚᱱᱟ ᱜᱮ ᱞᱟᱦᱟ ᱥᱮᱫ ᱡᱮᱱᱚ ᱟᱵᱚᱣᱟᱜ ᱥᱟᱶ ᱛᱟ ᱵᱷᱟᱜᱮ ᱛᱮ ᱞᱟᱦᱟ ᱮᱸ ᱪᱟᱞᱟᱜ ᱢᱟ᱾
ᱦᱩᱸ, ᱚᱱᱟ ᱜᱮ ᱤᱧ ᱦᱚᱸᱧ ᱠᱷᱚᱡᱚᱜᱼᱟ ᱡᱮ ᱟᱵᱚᱣᱟᱜ ᱡᱟᱦᱟᱸ ᱟᱵᱚ ᱢᱚᱱᱮ ᱵᱷᱤᱛᱤᱨ ᱨᱮ ᱢᱮᱱᱟᱜ ᱛᱟᱵᱚᱱᱟ ᱚᱱᱟ ᱠᱚ ᱢᱚᱱᱮ ᱵᱷᱤᱛᱤᱨ ᱨᱮ ᱵᱟᱝ ᱫᱚᱦᱚ ᱠᱟᱛᱮᱜ, ᱚᱱᱟ ᱠᱟᱛᱷᱟ ᱛᱟᱞᱟ ᱛᱮ ᱦᱚᱲ ᱥᱟᱢᱟᱝ ᱨᱮ ᱵᱚᱱ ᱯᱟᱥᱱᱟᱣ ᱛᱮ ᱟᱵᱚ ᱚᱱᱟ ᱡᱩᱢᱤᱫ ᱫᱟᱲᱮ ᱵᱚᱱ ᱯᱟᱥᱱᱟᱣ, ᱫᱟᱲᱮᱭᱟᱜ ᱢᱟ ᱥᱮ ᱦᱚᱲ ᱵᱚᱱ ᱡᱩᱢᱤᱫ ᱦᱚᱪᱚ ᱡᱩᱢᱤᱫ ᱞᱟᱹᱜᱤᱫ ᱵᱚᱱ ᱩᱫᱽᱜᱟᱹᱣ ᱫᱟᱲᱮᱭᱟᱠᱚ ᱢᱟ, ᱚᱱᱟ ᱜᱮ ᱵᱚᱱ ᱪᱮᱥᱴᱟᱭᱟ, ᱤᱧ ᱞᱟᱹᱭᱟ ᱤᱧ ᱥᱟᱶ ᱥᱟᱶᱛᱮ ᱡᱟᱛᱮ ᱟᱢ ᱦᱚᱸ ᱮᱴᱟᱜ ᱦᱚᱲ ᱦᱚᱸ ᱡᱮ ᱚᱝᱠᱟ ᱡᱟᱦᱟᱸᱭ ᱵᱟᱲᱟᱭ ᱠᱟᱜ ᱠᱚᱣᱟᱢ ᱩᱭᱦᱟᱹᱨ ᱵᱷᱟᱵᱟ ᱱᱚᱝᱠᱟ ᱢᱮᱱᱟᱜ ᱛᱟᱠᱚᱣᱟ, ᱟᱵᱚ ᱫᱤᱥᱚᱢ ᱞᱟᱹᱜᱤᱫ ᱵᱚᱱ ᱞᱟᱹᱲᱦᱟᱹᱭᱟ ᱥᱤᱫᱩ ᱠᱟᱱᱦᱩ ᱡᱮᱢᱚᱱ ᱡᱤᱣᱤ ᱠᱤᱱ ᱟᱞᱟᱭ ᱞᱮᱫᱼᱟ᱾ ᱚᱝᱠᱟ ᱜᱮ᱾
ᱟᱫᱚ ᱢᱟᱹᱭ ᱟᱯᱮ ᱥᱮᱫ ᱫᱚ ᱱᱤᱛᱚᱜ ᱚᱠᱟ ᱡᱟᱦᱟᱸᱱᱟᱜ ᱱᱤᱛᱚᱜ ᱚᱱᱟ ᱦᱩᱸ, ᱵᱩᱨᱩ ᱵᱚᱸᱜᱟ ᱠᱚ ᱦᱩᱭ ᱵᱟᱲᱟᱜ ᱠᱟᱱᱟ ᱥᱮ ᱵᱟᱝ? ᱱᱤᱛᱚᱜ ᱱᱤᱛᱚᱜ ᱵᱩᱨᱩ ᱵᱚᱸᱜᱟ ᱠᱚ ᱢᱟ ᱦᱩᱭ ᱵᱟᱲᱟᱜᱼᱟ᱾
ᱵᱩᱨᱩ ᱵᱚᱸᱜᱟ ᱫᱚ ᱦᱟᱸᱜ ᱱᱚᱜ-ᱚᱭ ᱦᱚᱞᱟ ᱢᱟᱦᱫᱮᱨ ᱜᱮ ᱦᱟᱸᱜ ᱯᱟᱨᱚᱢᱮᱱᱟ, ᱢᱟᱨᱟᱝ ᱵᱩᱨᱩ ᱡᱟᱦᱟᱸ ᱫᱚ ᱠᱚ ᱞᱟᱹᱭᱟ ᱠᱟᱱᱟᱭᱥᱚᱨ ᱯᱟᱛᱟ ᱯᱟᱛᱟ ᱯᱚᱨᱚᱵ ᱦᱟᱸᱜ, ᱟᱫᱚ ᱦᱟᱸᱜ ᱦᱩᱭᱱᱟ ᱦᱟᱸᱜ᱾ ᱟᱱᱮ ᱦᱚᱞᱟ ᱢᱟᱦᱫᱮᱨ ᱟᱫᱚ ᱦᱟᱸᱜ ᱤᱧ ᱫᱚ ᱱᱚᱝᱠᱟ ᱞᱮᱠᱟ ᱛᱮ ᱫᱚ ᱦᱟᱸᱜ ᱵᱟᱹᱧ ᱪᱟᱞᱟᱣ ᱠᱟᱱᱟ᱾ ᱟᱨ ᱪᱟᱞᱟᱣ ᱵᱟᱲᱟ ᱟᱠᱟᱱ ᱜᱮᱭᱟ ᱠᱚ ᱥᱩᱨ ᱥᱩᱯᱩᱨ ᱨᱤᱱ ᱦᱚᱲ ᱠᱚ, ᱟᱫᱚ ᱦᱟᱸᱜ ᱤᱧ ᱫᱚ ᱚᱱᱟ ᱠᱚ ᱨᱮ ᱪᱟᱞᱟᱣ ᱵᱟᱹᱧ ᱪᱟᱞᱟᱣ ᱵᱟᱲᱟ ᱟᱠᱟᱱᱟ, ᱟᱫᱚ ᱮᱴᱟᱜ ᱠᱚ ᱨᱮ ᱦᱟᱸᱜ, ᱮᱴᱟᱜ ᱵᱩᱨᱩ ᱵᱚᱸᱜᱟ ᱠᱚ ᱦᱩᱭᱩᱜ ᱠᱟᱱᱟ, ᱦᱩᱰᱤᱧ ᱢᱟᱪᱷᱟ ᱠᱚ ᱫᱚ ᱚᱱᱟ ᱠᱚᱨᱮ ᱪᱟᱞᱟᱣ ᱞᱟᱜᱤᱫ ᱤᱧ ᱨᱤᱠᱟᱹᱭᱮᱜᱼᱟ ᱦᱟᱸᱜ᱾ ᱟᱢ ᱜᱮ ᱪᱮᱫ ᱞᱮᱠᱟ ᱪᱟᱞᱟᱣ ᱵᱟᱲᱟ ᱞᱮᱱᱟᱢ ᱥᱮ ᱵᱟᱝ?
ᱵᱟᱝ ᱤᱧ ᱫᱚ ᱦᱟᱸᱜ ᱵᱟᱹᱧ ᱪᱟᱞᱟᱣ ᱵᱟᱲᱟ ᱠᱟᱱᱟ ᱢᱮᱱᱠᱷᱟᱱᱤᱧ ᱟᱸᱡᱚᱢ ᱟᱠᱟᱫᱟ, ᱟᱸ ᱵᱩᱨᱩ ᱵᱚᱸᱜᱟ ᱢᱮᱱ ᱛᱮ ᱚᱸᱰᱮ ᱵᱩᱨᱩ ᱠᱚ ᱨᱮ ᱵᱚᱸᱜᱟ ᱦᱩᱭᱩᱜ ᱜᱮᱭᱟ ᱢᱮᱱᱛᱮ᱾ ᱢᱮᱱᱠᱷᱟᱱ ᱤᱧᱦᱚᱸ ᱟᱵᱚᱣᱟᱜ ᱱᱚᱣᱟ, ᱥᱟᱶᱛᱟ ᱨᱮ ᱢᱮᱱᱟᱜᱼᱟ ᱵᱩᱨᱩ ᱵᱚᱸᱜᱟ ᱚᱱᱟ ᱠᱚ ᱤᱫᱤ ᱠᱟ ᱤᱧ ᱦᱚᱸ ᱵᱟᱲᱟᱭ ᱥᱟᱹᱱᱟᱹᱧ ᱠᱟᱱᱟ ᱟᱫᱚ ᱵᱷᱟᱲᱟᱭ ᱫᱟᱹᱧ ᱪᱟᱞᱟᱜ ᱞᱟᱜᱤᱫ ᱟᱫᱚ ᱛᱤᱥᱼᱼ ᱠᱚᱛᱮᱧ ᱪᱟᱞᱟᱜᱼᱟ ᱚᱱᱟ ᱢᱟᱛᱚ ᱵᱟᱹᱧ ᱞᱟᱹᱭ ᱫᱟᱲᱮᱭᱟᱜ ᱠᱟᱱᱟ ᱢᱮᱱᱠᱷᱟᱱ ᱤᱪᱪᱷᱟᱹ ᱫᱚ ᱢᱮᱱᱟᱜ ᱛᱤᱧᱟᱹ ᱪᱟᱞᱟᱣ ᱨᱮᱱᱟᱜ᱾
ᱦᱩᱸ᱾ ᱪᱟᱞᱟᱣ ᱠᱟᱛᱮ ᱵᱟᱲᱟᱭ ᱟᱜᱩ ᱞᱮᱠᱷᱟᱱ ᱜᱮ᱾ ᱵᱷᱟᱜᱤᱭᱟ ᱦᱚᱲ ᱫᱚ ᱪᱮᱫ ᱞᱮᱠᱟᱭ ᱞᱟᱹᱭᱟᱢᱟ ᱪᱮᱫ ᱞᱮᱠᱟ ᱵᱟᱝᱼᱟ ᱱᱤᱡᱮ ᱢᱮᱛᱛᱮᱢ ᱧᱮᱞ ᱟᱜᱩᱭᱟ ᱚᱱᱟ ᱫᱚᱼᱼ ᱧᱮᱞᱟᱢ ᱥᱮᱬᱟᱭᱟᱢ ᱵᱩᱡᱷᱟᱹᱣᱟᱢ᱾
ᱦᱮᱸ ᱮᱠᱫᱚᱢ ᱜᱮ ᱵᱟᱢ ᱪᱮᱫ ᱞᱮᱠᱷᱟᱱ ᱟᱫᱚ ᱪᱮᱫ ᱞᱮᱠᱟ ᱨᱮ ᱟᱢ ᱨᱮᱱᱼᱼ ᱦᱟᱯᱲᱟᱢᱟᱜ ᱢᱟᱱᱮ ᱦᱟᱯᱲᱟᱢᱟᱜ ᱡᱟᱦᱟ ᱪᱟᱞ ᱟᱹᱜᱩᱣᱟ ᱠᱟᱱ ᱱᱚᱣᱟ ᱟᱨᱤᱪᱟᱹᱞᱤ ᱠᱚ ᱟᱢ ᱨᱮᱱᱼᱼ ᱱᱟᱣᱟ ᱯᱤᱲᱦᱤ ᱪᱤᱠᱟᱹᱛᱮᱢ ᱞᱟᱹᱭ ᱥᱚᱫᱚᱨ ᱫᱟᱲᱮᱭᱟ ᱠᱚᱣᱟ᱾
ᱦᱮᱸ ᱦᱳᱭ ᱦᱳᱭ ᱴᱷᱤᱠ ᱠᱟᱛᱷᱟ ᱜᱮᱢ ᱞᱟᱹᱭ ᱠᱟᱜᱼᱟ᱾ ᱱᱚᱝᱠᱟ ᱜᱮ ᱡᱮᱢᱚᱱᱼᱼ ᱥᱟᱱᱟᱢ ᱦᱚᱲ ᱠᱚ ᱚᱱᱠᱟ ᱜᱮᱵᱚᱱ ᱞᱟᱹᱭ ᱥᱚᱫᱚᱨ ᱫᱟᱲᱮᱭᱟᱠᱚ ᱢᱟ᱾ ᱚᱱᱟᱜᱮ ᱟᱥ ᱛᱟᱦᱮᱭᱮᱱᱟ ᱟᱨᱠᱤ᱾
ᱦᱮᱸ᱾ ᱟᱫᱚ ᱚᱠᱛᱚ ᱠᱚᱦᱚᱸ ᱦᱳᱭ ᱤᱫᱤᱭᱮᱱᱟ ᱟᱭᱢᱟ ᱥᱟᱨᱦᱟᱣ ᱱᱤᱱᱟᱹᱜ ᱠᱤᱪᱷᱩ ᱞᱟᱹᱭ ᱥᱚᱫᱚᱨ ᱞᱟᱹᱜᱤᱫ᱾